ᱦᱮᱞᱳ ᱡᱚᱦᱟᱨ ᱜᱮ!
ᱦᱮᱞᱳ
ᱦᱮᱞᱳ ᱢᱮᱱ ᱮᱜᱼᱟ ᱞᱤᱧ ᱟᱹᱞᱤᱧᱟᱜ ᱨᱚᱲ ᱵᱤᱱ ᱟᱸᱡᱚᱢ ᱵᱤᱱ ᱴᱷᱤᱠᱟᱹᱭᱮᱫᱼᱟ
ᱟᱸᱡᱚᱢ ᱮᱫᱟ ᱵᱤᱱ
ᱨᱚᱲ ᱢᱮ
ᱟᱞᱤᱧ ᱟᱸᱡᱚᱢ ᱴᱷᱤᱠᱟᱹᱭᱼᱟ ᱟᱵᱤᱱ ᱟᱡᱚᱢ ᱴᱷᱤᱠᱟᱹᱭᱼᱟ
ᱚ ᱦᱳᱭ ᱦᱮᱸ ᱟᱹᱞᱤᱧ ᱦᱚᱞᱤᱧ ᱟᱸᱡᱚᱢ ᱴᱷᱤᱠᱟᱹᱭᱮᱫ ᱜᱮᱭᱟ ᱦᱚᱭ ᱪᱮᱫ ᱵᱤᱱ ᱪᱤᱠᱟᱹᱭ ᱮᱜᱼᱟ?
ᱚ
ᱦᱮᱞᱳ ᱟᱹᱞᱤᱧᱟᱜ ᱨᱚᱲ ᱠᱞᱤᱭᱟᱨ ᱵᱤᱱ ᱟᱸᱡᱚᱢᱮᱫ-ᱟ
ᱦᱮ ᱵᱟᱝ ᱱᱤᱛᱚᱜ ᱫᱚ ᱫᱩᱲᱩᱵ ᱵᱟᱲᱟ ᱵᱟᱲᱟ ᱠᱚ ᱦᱩᱭ ᱠᱟᱱᱟ ᱟᱵᱤᱱ ᱫᱚ ᱦᱮᱞᱳ ᱟᱸᱡᱚᱢ ᱮᱫᱟ ᱦᱮᱞᱳ ᱟᱹᱞᱤᱧ ᱠᱟᱱᱟ ᱦᱮᱸ
ᱟᱹᱞᱤᱧ ᱦᱚᱞᱤᱧ ᱫᱩᱲᱩᱵ ᱵᱟᱲᱟ ᱟᱠᱟᱱ ᱜᱮᱭᱟ
ᱚ ᱫᱤᱭᱮ ᱱᱟᱯᱟᱭ ᱜᱮ ᱢᱮᱱᱟᱜ ᱯᱮ ᱦᱮᱸ ᱱᱟᱯᱟᱭ ᱜᱮᱭᱟᱞᱤᱧ ᱟᱯᱮ ᱫᱚᱯᱮ ᱱᱟᱯᱟᱭ ᱜᱮᱭᱟ
ᱟ ᱦᱳᱭ ᱱᱤᱭᱟᱹ ᱜᱷᱟᱹᱲᱤᱡ ᱫᱚ ᱦᱟᱸᱜ ᱠᱷᱟᱱ ᱪᱟᱸᱫᱳ ᱵᱚᱸᱜᱟ ᱟᱥᱤᱨᱵᱟᱫᱽ ᱛᱮ ᱱᱟᱯᱟᱭ ᱵᱟᱲᱟ ᱜᱮᱭᱟᱞᱮ
ᱦᱩᱸ ᱛᱟᱦᱚᱞᱮ ᱱᱮᱛᱟᱨ ᱫᱚ ᱢᱟ ᱫᱟᱜ ᱫᱤᱱ ᱟᱯᱮᱥᱮᱫ ᱫᱚ ᱪᱮᱫᱞᱮᱠᱟᱭ ᱫᱟᱜ ᱮᱫᱟ
ᱚ ᱦᱳᱭ ᱱᱮᱛᱟᱨ ᱫᱚ ᱫᱟᱜ ᱫᱤᱱ ᱠᱟᱱ ᱜᱮᱭᱟ ᱟᱫᱚ ᱢᱮᱱᱠᱷᱟᱱ ᱮ ᱦᱳᱭ ᱟᱫᱚ ᱫᱟᱜ ᱫᱚ ᱠᱷᱩᱵ ᱮᱠᱴᱟ ᱫᱚ ᱵᱟᱭ ᱫᱟᱜ ᱮᱫ-ᱟ ᱮ ᱢᱤᱫ ᱜᱷᱟᱹᱲᱤᱡ ᱢᱤᱫ ᱜᱷᱟᱹᱲᱤᱡ ᱦᱚᱭᱛᱳ ᱫᱟᱜ ᱮᱫ ᱟᱭ ᱟᱵᱟᱨ ᱥᱤᱛᱩᱝ ᱮᱫᱟᱭ ᱚᱱᱮ ᱚᱱᱠᱟ ᱟᱨᱠᱤ ᱴᱷᱤᱠ ᱴᱷᱟᱠ ᱥᱟᱺᱦᱤᱡ ᱫᱚ ᱫᱟᱜ ᱫᱚ ᱵᱟᱭ ᱫᱟᱜ ᱮᱜ-ᱟ ᱟᱯᱮᱥᱮᱱ ᱫᱚ ᱛᱟᱦᱚᱞᱮ ᱚᱠᱟᱞᱮᱠᱟ ᱚᱭᱮᱫᱟᱨ ᱠᱚ
ᱟᱞᱮᱥᱮᱫ ᱫᱚ ᱫᱚᱢᱮ ᱜᱮ ᱫᱟᱜ ᱮᱫᱟᱭ ᱜᱚᱴᱟ ᱵᱟᱹᱫᱽ ᱵᱟᱹᱭᱦᱟᱹᱲ ᱠᱚ ᱯᱮᱨᱮᱡ ᱟᱠᱟᱱᱟ ᱫᱟᱜ ᱛᱮᱜᱮ ᱟᱞᱮ ᱥᱮᱫ ᱫᱚ ᱫᱚᱢᱮ ᱜᱮ ᱫᱟᱜ ᱮᱟᱭ ᱦᱚᱸᱜ-ᱚᱭ ᱦᱮᱸ ᱞᱟᱹᱭ ᱜᱟᱱᱚᱜ-ᱟ ᱪᱚᱵᱵᱤᱥ ᱜᱷᱚᱱᱴᱟ ᱨᱮ ᱢᱤᱫ ᱪᱷᱚᱴ ᱫᱚ ᱵᱷᱟᱜᱮ ᱨᱚᱠᱚᱢ ᱜᱮ ᱫᱟᱜ ᱮᱫᱟᱭ
ᱚ ᱟᱪᱪᱷᱟ ᱟᱪᱪᱷᱟ ᱟᱨ ᱛᱟᱦᱚᱞᱮ ᱪᱟᱥᱵᱟᱥ ᱠᱚᱫᱚ ᱞᱟᱜᱟᱣ ᱟᱠᱟᱱᱟ
ᱦᱮᱸ ᱞᱟᱜᱟᱣ ᱠᱟᱱᱟ ᱦᱚᱜ-ᱚᱭ ᱡᱮ ᱡᱮᱢᱚᱱ ᱫᱚ ᱚᱠᱚᱭ ᱠᱚᱫᱚ ᱟᱲᱮ ᱠᱚᱠᱚ ᱥᱟᱯᱷᱟᱭᱮᱫ ᱜᱮᱭᱟ ᱱᱤᱛᱚᱜ ᱦᱚᱸ ᱚᱠᱚᱭᱟᱜ ᱫᱚ ᱵᱮᱨᱤᱜ ᱠᱟᱱ ᱜᱮᱭᱟ ᱱᱟᱹ ᱢᱤᱫ ᱠᱟᱱ ᱜᱮᱭᱟ ᱛᱚᱞᱟ ᱠᱚ ᱫᱮᱨᱤ ᱠᱟᱛᱮᱜ ᱠᱚ ᱨᱚᱦᱚᱭ ᱤᱭᱟᱹ ᱠᱟᱫᱟ ᱠᱚ ᱮᱨ ᱠᱟᱫᱟ ᱠᱚ ᱛᱟᱦᱚᱞᱮ ᱟᱫᱚ ᱚᱱᱟ ᱠᱚ ᱠᱟᱹᱴᱤᱡ ᱫᱮᱨᱤᱜ ᱠᱟᱱᱟ ᱟᱨ ᱵᱟᱠᱷᱟᱱ ᱟᱹᱰᱤ ᱦᱚᱲᱟᱜ ᱫᱚ ᱮᱠᱫᱚᱢ ᱯᱩᱨᱟᱹᱣ ᱦᱮᱡ ᱟᱠᱟᱱᱟ ᱟᱹᱰᱤ ᱦᱚᱲᱟᱜ ᱜᱮ
ᱦᱮᱸ ᱟᱸᱡᱚᱢᱮᱫ-ᱟᱞᱤᱧ
ᱦᱮᱸ
ᱛᱚ ᱟᱞᱮᱥᱮᱱ ᱦᱚᱸ ᱦᱮᱸ ᱞᱟᱹᱭᱵᱤᱱ ᱢᱟ
ᱚᱱᱟ ᱜᱮᱞᱤᱧ ᱞᱟᱹᱭᱮᱫ ᱛᱟᱦᱮᱸᱜ ᱡᱮ ᱟᱯᱮᱥᱮᱫ ᱫᱚ ᱛᱟᱦᱚᱞᱮ ᱛᱤᱱᱟᱹᱜ ᱴᱟ ᱨᱚᱦᱚᱭ ᱠᱟᱹᱢᱤ ᱠᱚᱫᱚ ᱦᱩᱭ ᱠᱟᱱᱟ
ᱚ ᱟᱞᱮ ᱥᱮᱱ ᱦᱚᱸ ᱦᱟᱸᱜ ᱠᱷᱟᱱ ᱫᱚ ᱦᱮ ᱱᱚᱝᱠᱟ ᱥᱮᱨᱢᱟ ᱫᱟᱜ ᱛᱚ ᱴᱷᱤᱠᱴᱷᱟᱠ ᱵᱟᱭ ᱫᱟᱜ ᱮᱜ-ᱟ ᱟᱫᱚ ᱱᱚᱝᱠᱟ ᱞᱮᱠᱟᱛᱮ ᱥᱮ ᱟᱫᱚ ᱟᱞᱮᱥᱮᱱ ᱫᱚ ᱮ ᱱᱚᱝᱠᱟ ᱥᱳᱥ ᱢᱮᱱᱟᱜ ᱛᱟᱞᱮᱭᱟ ᱜᱟᱰᱟ ᱫᱟᱜ ᱦᱚᱸᱞᱮ ᱧᱟᱢᱟ ᱟᱨ ᱱᱚᱝᱠᱟ ᱞᱮᱠᱟᱛᱮ ᱠᱮᱱᱮᱞ ᱫᱟᱜ ᱦᱚᱞᱮ ᱧᱟᱢᱟ ᱦᱟᱻ ᱛᱚ ᱚᱱᱟ ᱠᱚ ᱢᱮᱱᱟᱜ ᱛᱮ ᱥᱩᱵᱤᱫᱟ ᱦᱮᱱᱟᱜ ᱛᱮ ᱢᱚᱴᱟ ᱢᱩᱴᱤ ᱪᱟᱥ ᱠᱟᱹᱢᱤ ᱠᱚᱫᱚᱞᱮ ᱟᱨᱟᱢᱵᱷᱚ ᱜᱚᱫ ᱟᱠᱟᱫᱟ
ᱚ
ᱵᱟᱠᱷᱟᱱ ᱫᱚ ᱱᱚᱣᱟ ᱢᱤᱫ ᱦᱟᱯᱛᱟ ᱜᱟᱱᱚᱜ ᱦᱩᱭ ᱮᱱᱟ ᱪᱟᱥ ᱠᱟᱹᱢᱤ ᱟᱨ ᱮᱠᱷᱚᱱ ᱦᱚᱸ ᱪᱟᱞᱟᱜ ᱠᱟᱱ ᱜᱮᱭᱟ ᱛᱚ ᱢᱚᱴᱟᱢᱩᱴᱤ ᱫᱤᱱ ᱯᱚᱱᱨᱚ ᱠᱷᱟᱱᱜᱮ ᱱᱚᱣᱟ ᱟᱞᱮ ᱱᱚᱣᱟ ᱠᱚᱨᱮ ᱫᱚ ᱮ ᱪᱟᱥ ᱫᱚᱞᱮ ᱩᱴᱷᱟᱹᱣᱟ
ᱦᱮᱸ ᱛᱟᱦᱚᱞᱮ ᱟᱯᱮ ᱚᱱᱛᱮ ᱫᱚ ᱦᱚᱜ-ᱚᱭ ᱱᱚᱣᱟ ᱪᱟᱥ ᱥᱚᱢᱚᱭ ᱱᱤᱛᱚᱜ ᱫᱚ ᱦᱩᱲᱩ ᱵᱚᱱ ᱨᱚᱦᱚᱭᱮᱫᱟ ᱱᱚᱣᱟ ᱨᱮᱫᱚ ᱥᱚᱵ ᱵᱮᱥᱤ ᱫᱚ ᱛᱟᱦᱚᱞᱮ ᱱᱚᱣᱟ ᱡᱟᱦᱟᱸ ᱵᱟᱡᱟᱨ ᱨᱮ ᱧᱟᱢᱚᱜ ᱠᱟᱱᱟ ᱥᱟᱨ ᱪᱷᱟᱯᱟᱱ ᱠᱚ ᱠᱮᱢᱤᱠᱮᱞ ᱨᱮᱭᱟᱜ ᱚᱱᱟ ᱠᱚ ᱜᱮ ᱵᱮᱥᱤ ᱯᱮ ᱵᱮᱵᱚᱦᱟᱨᱟ ᱥᱮ ᱜᱩᱨᱤᱡ ᱠᱚ ᱜᱮ ᱵᱮᱥᱤ ᱯᱮ ᱵᱮᱵᱚᱦᱟᱨᱟ ᱮᱜᱼᱟ
ᱟᱰᱟ ᱟᱞᱮ ᱥᱮᱱ ᱫᱚ ᱱᱚᱝᱠᱟ ᱞᱮᱠᱟ ᱛᱮ ᱜᱩᱨᱤᱡ ᱠᱚ ᱜᱮ ᱞᱮ ᱵᱮᱵᱚᱦᱟᱨᱟ ᱟᱫᱚ ᱮᱸ ᱥᱟᱨ ᱠᱚ ᱫᱚ ᱱᱚᱝᱠᱟ ᱞᱮᱠᱟ ᱛᱮ ᱠᱚᱢ ᱠᱚᱢ ᱜᱮ ᱞᱮ ᱮᱢᱟᱜ-ᱟ᱾ ᱢᱤᱫ ᱱᱤᱭᱚᱢ ᱞᱮᱠᱟ ᱫᱚ ᱞᱮ ᱮᱢᱟᱜ ᱫᱚᱞᱮ ᱮᱢᱟᱜ ᱜᱮᱭᱟ ᱟᱫᱚ ᱯᱚᱨᱤᱢᱟᱱ ᱟᱹᱰᱤ ᱯᱚᱨᱤᱢᱟᱱ ᱠᱚᱢ ᱱᱚᱝᱠᱟ ᱞᱮᱠᱟ ᱛᱮ ᱟᱫᱚ ᱱᱤᱛᱚᱜ ᱠᱚ ᱢᱮᱛᱟᱜ ᱠᱟᱱ ᱡᱟᱦᱟᱸ ᱞᱚ ᱟᱵᱚ ᱢᱟᱹᱱᱢᱤ ᱢᱟ ᱱᱚᱝᱠᱟ ᱞᱮᱠᱟ ᱛᱮ ᱥᱟ ᱱᱚᱝᱠᱟ ᱨᱟᱥᱟᱭᱚᱱᱤᱠ ᱥᱟᱨᱡᱚᱢ ᱛᱮ ᱜᱮ ᱟ ᱟᱵᱚᱣᱟᱜ ᱱᱚᱣᱟ ᱫᱟᱲᱮ ᱠᱚ ᱦᱚᱸ ᱠᱚᱢᱡᱩᱨᱤᱜ ᱠᱟᱱᱟ ᱟᱫᱚ ᱚᱱᱟ ᱞᱮᱠᱟ ᱛᱮ ᱟᱫᱚ ᱠᱷᱩᱵ ᱮᱠᱴᱟ ᱫᱚ ᱵᱟᱝ ᱢᱮᱥᱟ ᱦᱩᱭᱩᱜ ᱠᱟᱱᱟ ᱟᱨᱠᱤ ᱜᱟᱛᱮ ᱠᱚᱨᱮ ᱱᱚᱝᱠᱟ ᱫᱮᱥᱤ ᱯᱨᱚᱴᱤᱱ ᱧᱟᱢᱚᱜ ᱢᱟ ᱟ ᱱᱚᱣᱟ ᱜᱮ ᱟᱥᱟ ᱦᱩᱭᱩᱜ ᱠᱟᱱᱟ ᱟᱨᱠᱤ
ᱦᱮᱸ ᱟᱨ ᱟᱞᱮ ᱱᱚᱛᱮ ᱢᱟ ᱮᱠᱫᱚᱢ ᱡᱚᱛᱚ ᱥᱟᱨ ᱪᱷᱟᱯᱟᱱ ᱢᱟᱱᱮ ᱵᱟᱡᱟᱨ ᱨᱮ ᱡᱟᱦᱟᱸ ᱫᱚᱠᱟᱱ ᱠᱚᱨᱮᱜ ᱧᱟᱢᱚᱜ ᱚᱱᱟ ᱥᱟᱨ ᱪᱷᱟᱯᱟᱱ ᱜᱮ ᱠᱟᱹᱴᱤᱡ ᱵᱮᱥᱤ ᱠᱚ ᱵᱮᱵᱚᱦᱟᱨ ᱮᱫᱟ᱾ ᱟᱫᱚ ᱦᱚᱲ ᱫᱚ ᱦᱩᱭᱩᱜ ᱫᱚ ᱦᱩᱭᱩᱜ ᱠᱟᱱᱟ ᱱᱚᱣᱟ ᱠᱷᱩᱛᱤ ᱠᱚ ᱫᱚ ᱦᱚᱲᱢᱚ ᱨᱮᱭᱟᱜ
ᱦᱩᱸ ᱦᱩᱸ
ᱟᱫᱚ ᱱᱤᱛᱚᱜ ᱫᱚ ᱱᱚᱣᱟ ᱨᱮ ᱫᱚ ᱠᱷᱩᱫᱽ ᱛᱮᱜᱮ ᱚᱲᱟᱜ ᱨᱮ ᱫᱚ ᱢᱤᱫ ᱦᱚᱲ ᱥᱟᱨᱫᱤ ᱴᱟᱝ ᱢᱟᱹᱱᱢᱤ ᱡᱩᱫᱤ ᱵᱚᱭᱚᱥ ᱠᱚ ᱦᱚᱲ ᱡᱟᱦᱟᱸᱭ ᱵᱟᱭ ᱠᱟᱹᱢᱤ ᱫᱟᱲᱮᱭᱟᱜ-ᱟ ᱩᱱᱤ ᱡᱩᱫᱤ ᱵᱚᱱ ᱫᱚᱦᱚᱭᱮᱭᱟ ᱛᱟᱦᱮᱱᱟᱭ ᱚᱲᱟᱜ ᱨᱮ ᱛᱟᱦᱚᱞᱮ ᱩᱱᱤ ᱪᱮᱫ ᱠᱟ ᱡᱚᱛᱚᱱᱮ ᱦᱩᱭᱩᱜ-ᱟ ᱛᱚ ᱜᱟᱹᱭ ᱰᱟᱹᱝᱨᱤ ᱦᱚᱸ ᱚᱱᱠᱟ ᱜᱮ ᱡᱚᱛᱚᱱ ᱞᱟᱜᱟᱜ ᱠᱟᱱᱟ ᱟᱫᱚ ᱚᱱᱟ ᱦᱚᱛᱮᱡ ᱛᱮ ᱦᱚᱸ ᱱᱤᱛᱚᱜ ᱫᱚ ᱱᱚᱣᱟ ᱠᱚᱨᱮ ᱫᱚ ᱩᱱᱟᱹᱜ ᱜᱟᱹᱭ ᱰᱟᱹᱝᱨᱤ ᱠᱚ ᱜᱮ ᱫᱚᱦᱚ ᱜᱮ ᱵᱟᱠᱚ ᱫᱚᱦᱚᱭᱮᱫ ᱠᱚᱣᱟ ᱤᱱᱟᱹ ᱛᱮ ᱱᱚᱣᱟ ᱡᱟᱦᱟᱸ ᱫᱚᱠᱟᱱ ᱠᱚᱨᱮ ᱧᱟᱢᱚᱜ ᱠᱟᱱᱟ ᱥᱟᱨ ᱪᱷᱟᱯᱟᱱ ᱠᱚ ᱤᱱᱟᱹ ᱜᱮ ᱠᱚ ᱮᱢ ᱢᱮ ᱫᱟ ᱟᱫᱚ ᱤᱱᱟᱹ ᱦᱚᱛᱮᱡ ᱛᱮ ᱦᱚᱸᱜ-ᱚᱭ ᱦᱚᱲᱢᱚ ᱠᱚᱦᱚᱸ ᱵᱟᱹᱲᱤᱡᱚᱜ ᱠᱟᱱᱟ᱾ ᱟᱹᱰᱤ ᱜᱟᱱ ᱨᱚᱜᱽ ᱟᱡᱟᱨ ᱠᱚ ᱧᱟᱢᱚᱜ ᱠᱟᱱᱟ ᱟᱨ ᱵᱩᱡᱽ ᱛᱚ ᱵᱟᱠᱚ ᱵᱩᱡᱽ ᱫᱟ ᱡᱮ ᱪᱮᱫ ᱠᱷᱚᱱᱟᱜ ᱦᱩᱭᱩᱜ ᱠᱟᱱᱟ ᱡᱟᱦᱟᱸᱭ ᱦᱚᱜ-ᱚᱭ ᱯᱟᱲᱦᱟᱣ ᱠᱚᱠᱚ ᱥᱮᱬᱟᱭ ᱮᱫᱟ ᱩᱱᱠᱩ ᱫᱚᱠᱚ ᱞᱟᱹᱭ ᱩᱱᱠᱩ ᱫᱚᱠᱚ ᱵᱩᱡᱽ ᱫᱟᱲᱮᱭᱟᱜ ᱠᱟᱱᱟ ᱡᱮ ᱱᱚᱣᱟ ᱠᱷᱚᱱ ᱦᱩᱭᱩᱜ ᱠᱟᱱᱟ ᱾
ᱦᱮᱸ ᱾
ᱡᱮᱢᱚᱱ ᱱᱮᱛᱟᱨ ᱠᱚᱢᱚᱱ ᱡᱤᱱᱤᱥ ᱦᱩᱭᱩᱜ ᱠᱟᱱᱟ ᱦᱚᱸᱜ-ᱚᱭ ᱡᱚᱛᱚ ᱦᱚᱲᱟᱜ ᱜᱮ ᱢᱮᱫ ᱪᱤᱞᱥᱟᱹᱜ ᱠᱟᱱᱟ ᱟᱨ ᱟᱸᱡᱚᱢ ᱧᱟᱢᱚᱜᱚᱜ ᱠᱟᱱᱟ ᱟᱹᱰᱤ ᱚᱞ ᱠᱚ ᱚᱞᱯᱚ ᱵᱚᱭᱮᱥᱤ ᱜᱤᱫᱽᱨᱟᱹ ᱠᱚᱦᱚᱸ ᱩᱱᱠᱩ ᱦᱚᱸ ᱦᱚᱜ-ᱚᱭ ᱠᱤᱰᱱᱤ ᱨᱮᱭᱟᱜ ᱥᱚᱢᱚᱥᱟ ᱠᱚ ᱧᱮᱞ ᱧᱟᱢᱚᱜ ᱠᱟᱱ ᱛᱟᱠᱚᱣᱟ ᱾
ᱦᱩᱸ ᱦᱩᱸ ᱦᱩᱸ ᱫᱩᱱᱭᱟᱹ ᱨᱮ ᱱᱚᱝᱠᱟ ᱦᱩᱭᱩᱜ ᱠᱟᱱ ᱜᱮᱭᱟ ᱟᱭᱢᱟ ᱜᱮ ᱜᱚᱴᱟ ᱜᱮ᱾ ᱟᱸ ᱴᱷᱤᱠ ᱾
ᱛᱟᱦᱚᱞᱮ ᱦᱚᱜ-ᱚᱭ ᱡᱮ ᱦᱚᱜ-ᱚᱭ ᱦᱩᱲᱩ ᱨᱟᱠᱟᱵ ᱥᱚᱢᱚᱭ ᱦᱚᱸ ᱵᱤᱥ ᱵᱚᱱ ᱮᱢᱟᱜ ᱠᱟᱱᱟ ᱟᱨ ᱦᱚᱜ-ᱚᱭ ᱥᱚᱵᱡᱤ ᱠᱚ ᱨᱮᱱᱟᱜ ᱦᱚᱸ ᱡᱟᱦᱟᱸ ᱵᱤᱥ ᱠᱚᱵᱚᱱ ᱮᱢᱟᱜ ᱠᱟᱱᱟ ᱚᱱᱟ ᱠᱚᱢᱟ ᱞᱟᱹᱭ ᱟᱠᱚ ᱦᱟᱸᱜ ᱠᱷᱟᱱ ᱢᱚᱬᱮ ᱫᱤᱱ ᱛᱩᱨᱩᱭ ᱫᱤᱱ ᱫᱷᱟᱹᱵᱤᱡ ᱦᱚᱸ ᱚᱱᱟ ᱵᱤᱥ ᱠᱚ ᱨᱮᱱᱟᱜ ᱮᱠᱥᱮᱱ ᱛᱟᱦᱮᱱ ᱜᱮᱭᱟ ᱛᱟᱦᱚᱞᱮ ᱟᱫᱚ ᱚᱱᱟ ᱠᱚᱜᱮ ᱵᱟᱡᱟᱨ ᱨᱮ ᱪᱟᱞᱟᱜ ᱠᱟᱱᱟ ᱚᱱᱟ ᱠᱚᱜᱮ ᱵᱚᱱ ᱡᱚᱢ ᱮᱫᱟ ᱤᱱᱟᱹ ᱦᱚᱛᱮᱡ ᱛᱮᱜᱮ ᱪᱚᱝ ᱯᱟᱞᱮᱫ, ᱱᱚᱣᱟ ᱠᱤᱰᱱᱤ ᱨᱮᱭᱟᱜ ᱟᱡᱟᱨ ᱠᱚᱜᱮ ᱵᱟᱹᱲᱛᱤᱜ ᱠᱟᱱᱟ᱾
ᱦᱳᱭ ᱦᱳᱭ ᱦᱳᱭ ᱴᱷᱤᱠ ᱵᱤᱱ ᱢᱮᱱᱮᱫ-ᱟ ᱟᱫᱚ ᱦᱮᱸ ᱞᱟᱹᱭ ᱵᱤᱱ ᱢᱟ?
ᱟᱞᱮ ᱦᱚᱛᱚ ᱛᱟᱦᱚᱞᱮ ᱟᱸᱡᱚᱢᱚᱜ ᱠᱟᱱᱟ ᱦᱟᱹᱱᱤ ᱦᱚᱲ ᱱᱟᱹᱭ ᱦᱚᱲ ᱡᱟᱦᱟᱸᱭ ᱜᱮ ᱵᱟᱝ ᱡᱟᱦᱟᱸᱭ ᱚᱱᱠᱟ ᱠᱤᱰᱱᱤ ᱨᱮᱭᱟᱜ ᱨᱳᱜ ᱠᱚᱫᱚ ᱧᱟᱢᱮᱫ ᱠᱚ ᱜᱮᱭᱟ ᱾ ᱟᱨ ᱟᱯᱮ ᱚᱱᱛᱮ ᱫᱚ ᱡᱮᱦᱩᱛᱩ ᱦᱚᱜ-ᱚᱭ ᱜᱩᱨᱤᱡ ᱜᱮ ᱵᱮᱥᱛᱤ ᱯᱮ ᱮᱢᱟᱜ-ᱟ ᱾ ᱛᱟᱦᱚᱞᱮ ᱚᱱᱛᱮ ᱫᱚ ᱪᱮᱫ ᱠᱟ ᱱᱚᱝᱠᱟ ᱟᱸᱡᱚᱢᱚᱜ ᱠᱟᱱᱟ ᱥᱮ ᱵᱟᱝ?
ᱟᱸᱜ ᱦᱳᱭ ᱱᱚᱝᱠᱟ ᱞᱮᱠᱟ ᱛᱮᱫᱚ ᱚᱸᱜ ᱚᱱᱠᱟ ᱫᱚ ᱵᱟᱝ ᱟᱸᱡᱚᱢᱚᱜ ᱠᱟᱱᱟ ᱟᱫᱚ ᱢᱮᱜ ᱠᱳᱣᱟᱭ ᱢᱤᱫᱴᱮᱱ ᱵᱟᱨᱭᱟ ᱛᱚ ᱛᱟᱦᱮᱱ ᱜᱮᱭᱟ ᱚᱱᱠᱟ ᱴᱩᱠ ᱴᱟᱠ ᱫᱚ᱾ ᱚᱱᱠᱟ ᱫᱚ ᱦᱩᱭᱩᱜ ᱠᱟᱱ ᱜᱮᱭᱟ ᱾ ᱟᱫᱚ ᱮᱸᱻ ᱵᱟᱹᱞᱤᱧ ᱜᱮᱨᱮᱱᱴᱤ ᱫᱟᱲᱮᱭᱟᱜ ᱠᱟᱱᱟ ᱡᱮ ᱱᱚᱣᱟ ᱠᱷᱟᱹᱛᱤᱨ ᱜᱮ ᱦᱩᱭᱩᱜ ᱠᱟᱱᱟ ᱾ ᱟᱫᱚ ᱦᱩᱭ ᱦᱚᱸ ᱫᱟᱲᱮᱭᱟᱜᱼᱟ᱾ ᱟᱫᱚ ᱟᱵᱚ ᱢᱟᱹᱱᱢᱤ ᱢᱟ ᱦᱟᱱᱛᱮ ᱱᱟᱛᱮ ᱵᱚᱱ ᱪᱟᱞᱟᱜ ᱠᱟᱱᱟ, ᱢᱤᱫᱴᱷᱮᱱ ᱢᱟ ᱟᱨ ᱵᱟᱵᱚᱱ ᱛᱟᱦᱮᱱ ᱠᱟᱱᱟ ᱾ ᱛᱮᱦᱮᱧ ᱱᱚᱰᱮ ᱢᱮᱱᱟᱜ ᱵᱤᱱ ᱠᱷᱟᱱ ᱜᱟᱯᱟ ᱚᱠᱟᱨᱮ ᱪᱚᱝ ᱾ ᱛᱟᱦᱚᱞᱮ ᱟᱫᱚ ᱡᱚᱢ ᱫᱚ ᱞᱟᱜᱟᱜ ᱜᱮᱭᱟ ᱡᱟᱦᱟᱸᱨᱮ ᱪᱟᱞᱟᱣ ᱞᱮᱱᱠᱷᱟᱱ ᱫᱚ ᱾ ᱵᱟᱠᱷᱟᱱ ᱪᱤᱠᱟᱹᱵᱤᱱ ᱛᱟᱦᱮᱱᱟ ᱾ ᱟᱫᱚ ᱦᱳᱭ ᱚᱱᱠᱟ ᱴᱟᱠ ᱴᱩᱠ ᱦᱩᱭᱩᱜ ᱠᱟᱱ ᱜᱮᱭᱟ ᱾ ᱟᱫᱚ ᱮᱠᱫᱚᱢ ᱮᱸᱻ ᱮᱠᱫᱚᱢ ᱤᱭᱟᱹ ᱥᱚᱪᱷ ᱪᱟᱵᱟ ᱠᱟᱛᱮᱜ ᱵᱚᱱ ᱛᱟᱦᱮᱱ ᱠᱟᱱᱟ, ᱡᱮ ᱵᱟᱝ ᱥᱟᱨᱡᱚᱢ ᱠᱟᱛᱮᱜ ᱵᱚᱱ ᱛᱟᱦᱮᱱ ᱠᱟᱱᱟ, ᱚᱱᱠᱟᱱ ᱠᱚᱱᱳ ᱠᱟᱛᱷᱟ ᱫᱚ ᱵᱟᱝ ᱴᱩᱠ ᱴᱟᱠ ᱫᱚ ᱡᱚᱢ ᱫᱚ ᱡᱚᱢᱚᱜ ᱠᱟᱱ ᱜᱮᱭᱟ ᱾
ᱴᱩᱠᱼ ᱴᱟᱠ ᱡᱚᱢ ᱦᱚᱸ ᱟᱨ ᱱᱚᱜᱼᱚᱭ ᱡᱮᱢᱚᱱ ᱱᱤᱛᱚᱜ ᱧᱮᱞᱚᱜᱚᱜ ᱠᱟᱱᱟ ᱾ ᱟᱵᱚ ᱦᱚᱲ ᱢᱚᱫᱽᱫᱷᱮᱨᱮ ᱵᱮᱥᱤᱨ ᱵᱷᱟᱜᱽ ᱜᱮ ᱧᱮᱞᱚᱜᱚᱜ ᱠᱟᱱᱟ, ᱨᱳᱜᱽ ᱟᱡᱟᱨ ᱩᱱᱤ ᱦᱚᱲᱜᱮ ᱵᱤᱥᱤ ᱧᱟᱢᱚᱜ ᱛᱟᱭ ᱡᱟᱦᱟᱸᱭ ᱡᱟᱦᱟᱸ ᱠᱚ ᱞᱟᱹᱭ ᱟᱠᱟᱫᱟ ᱡᱮ ᱱᱤᱱᱟᱹᱜ ᱱᱤᱱᱟᱹᱜ ᱮᱱᱛᱮᱫ ᱱᱤᱱᱟᱹᱜ ᱫᱟᱜ ᱧᱩ ᱦᱩᱭᱩᱜᱼᱟ ᱾ ᱚᱱᱟ ᱯᱚᱨᱤᱢᱟᱱ ᱠᱷᱚᱱ ᱡᱟᱦᱟᱸᱭ ᱠᱚᱢ ᱫᱟᱜ ᱠᱚ ᱧᱩᱭᱮᱫᱟ ᱾ ᱦᱮᱞᱳ
ᱦᱮᱸ ᱟᱸᱡᱚᱢᱮᱫᱼᱟ ᱞᱤᱧ
ᱦᱩᱸ ᱡᱮᱢᱚᱱ ᱧᱮᱞ ᱦᱩᱭᱩᱜ ᱠᱟᱱᱟ ᱦᱚᱜᱼᱚᱭ ᱠᱤᱰᱱᱤ ᱨᱮᱭᱟᱜ ᱨᱮᱦᱚᱸ ᱡᱮᱢᱚᱱ, ᱠᱚ ᱞᱟᱹᱭ ᱜᱮᱭᱟ ᱠᱚ ᱢᱟᱨᱟᱝ ᱢᱟᱨᱟᱝ ᱰᱟᱠᱛᱟᱨ ᱠᱚᱦᱚᱸ ᱾ ᱡᱮᱢᱤᱞᱮ ᱦᱚᱲᱢᱚ ᱡᱚᱛᱚ ᱠᱤᱰᱱᱤ ᱡᱚᱛᱚ ᱫᱤᱱ ᱵᱷᱟᱜᱮ ᱢᱮᱱᱟᱜᱼᱟ ᱡᱚᱛᱚ ᱫᱤᱱ ᱫᱚᱢᱮ ᱫᱚᱢᱮ ᱫᱟᱜ ᱧᱩᱭ ᱯᱮ ᱾ ᱟᱨ ᱱᱚᱛᱮ ᱦᱚᱲ ᱢᱟ ᱩᱱᱟᱜ ᱫᱟᱜ ᱜᱮ ᱵᱟᱠᱚ ᱧᱩᱭᱟ ᱾ ᱡᱟᱦᱟᱸᱭ ᱫᱟᱜ ᱢᱟᱹᱲᱤ ᱠᱚᱠᱚ ᱡᱚᱢᱟ, ᱩᱱᱠᱩ ᱫᱚ ᱫᱟᱜ ᱠᱟᱹᱴᱤᱡ ᱫᱟᱜ ᱛᱮᱫ ᱫᱚᱠᱚ ᱧᱩᱭᱮᱫ ᱜᱮᱭᱟ ᱾ ᱟᱨ ᱡᱟᱦᱟᱸ ᱟᱨ ᱱᱮᱛᱟᱨ ᱫᱚ ᱡᱚᱛ ᱡᱚᱛᱚ ᱦᱚᱲ ᱠᱚᱜᱮ ᱥᱩᱠᱟᱹᱞᱩ ᱟᱠᱟᱱᱟ ᱠᱚ ᱨᱚᱦᱚᱲ ᱫᱟᱜ ᱜᱮᱠᱚ ᱡᱚᱢᱮᱫᱟ, ᱟᱨ ᱩᱱᱟᱹᱜ ᱫᱟᱜ ᱛᱮᱫ ᱠᱚᱫᱚ ᱵᱟᱠᱚ ᱧᱩᱭᱮᱫ ᱜᱮ ᱾
ᱱᱤᱛᱚᱜᱟᱜ ᱟᱫᱚ ᱱᱤᱛᱳᱜ ᱟᱜ ᱡᱩᱜᱽ ᱨᱮᱫᱚᱻ ᱟᱫᱚ ᱦᱳᱭ ᱟᱫᱚ ᱯᱟᱹᱦᱤᱞ ᱫᱚ ᱱᱚᱝᱠᱟ ᱨᱮᱸᱜᱮᱡ ᱠᱚ ᱫᱚᱵᱚᱱ ᱛᱟᱦᱮᱸ ᱠᱟᱱᱟ ᱾ ᱟᱫᱚ ᱦᱮᱸ ᱱᱮᱛᱟᱨ ᱫᱚ ᱢᱚᱴᱟᱢᱩᱴᱤ ᱡᱟᱦᱟᱸ ᱩᱰᱟᱹᱝ ᱜᱮ ᱾ ᱟᱫᱚ ᱢᱚᱴᱟᱢᱩᱴᱤ ᱵᱷᱟᱜᱤ ᱜᱮᱠᱚ ᱡᱚᱢᱮᱫ ᱜᱮᱭᱟ ᱾ ᱱᱤᱛᱚᱜ ᱫᱚ ᱟᱨ ᱱᱤᱛᱳᱜ ᱫᱚ, ᱦᱳᱭ ᱟᱫᱚ ᱱᱤᱛᱚᱜ ᱫᱚ ᱵᱷᱟᱜᱮ ᱮᱢᱚᱱ ᱵᱷᱟᱜᱮ ᱠᱟᱱᱟ ᱾ ᱟᱫᱚ ᱡᱟᱨ ᱡᱚᱱᱱᱮ ᱟᱫᱚ ᱟᱵᱚ ᱠᱚᱦᱚᱸ ᱨᱤᱪ ᱥᱮᱫ ᱜᱮᱵᱚᱱ ᱪᱟᱞᱟᱜ ᱠᱟᱱᱟ ᱾
ᱦᱮᱸ ᱨᱤᱪ ᱥᱮᱫ ᱦᱚᱸᱵᱚᱱ ᱪᱟᱞᱟᱜ ᱠᱟᱱᱟ ᱾ ᱦᱚᱜ ᱱᱚᱼᱚᱭ ᱥᱤᱢ ᱠᱚᱦᱚᱸ ᱡᱟᱦᱟᱸ ᱯᱳᱚᱞᱴᱨᱤ ᱱᱤᱛᱚᱜ ᱫᱚᱠᱚ ᱩᱰᱩᱠ ᱟᱠᱟᱱᱟ ᱾ ᱱᱩᱠᱩ ᱦᱚᱸᱠᱚ ᱞᱟᱹᱭ ᱫᱟ ᱤᱧᱡᱮᱠᱥᱮᱱ ᱫᱤᱭᱮ ᱛᱟᱲᱟᱛᱟᱲᱤ ᱠᱚ ᱦᱟᱨᱟᱭᱮᱫ ᱠᱚᱣᱟ ᱾ ᱚᱱᱟ ᱠᱚ ᱡᱤᱞ ᱠᱚᱦᱚᱸ ᱵᱚᱱ ᱡᱚᱢᱮᱫᱟ ᱚᱱᱟ ᱠᱚᱛᱮᱜᱮ ᱯᱟᱞᱮᱫ ᱱᱚᱝᱠᱟ ᱟᱵᱚᱣᱟᱜ ᱦᱚᱲᱢᱚ ᱠᱚᱦᱚᱸ ᱵᱟᱹᱲᱤᱡᱚᱜ ᱠᱟᱱᱟ ᱾
ᱦᱳᱭ ᱟᱫᱚ ᱱᱩᱠᱩ ᱫᱚ ᱮᱠᱫᱚᱢ ᱦᱮᱸ ᱪᱮᱫ ᱡᱮᱢᱚᱱ ᱵᱤᱱ ᱞᱟᱹᱭ ᱠᱮᱫ ᱞᱮᱠᱟ, ᱱᱩᱠᱩ ᱜᱳᱞ ᱯᱳᱞᱴᱨᱤ ᱠᱚ ᱾ ᱟᱫᱚ ᱱᱩᱠᱩ ᱫᱚ ᱪᱚᱞᱞᱤᱥ ᱯᱚᱸᱭᱛᱟᱞᱞᱤᱥ ᱫᱤᱱ ᱨᱮᱱ ᱟᱫᱚ ᱱᱩᱠᱩ ᱡᱚᱫᱤ ᱵᱟᱨ ᱠᱤᱞᱳ ᱟᱲᱟᱭ ᱠᱤᱞᱳ ᱚᱭᱮᱴ ᱠᱚ ᱦᱩᱭᱩᱜᱼᱟ ᱾ ᱮᱸ ᱛᱟᱦᱚᱞᱮ ᱫᱚ ᱱᱩᱠᱩ ᱫᱚ ᱦᱮᱵᱤ ᱰᱳᱡᱽ ᱠᱚ ᱧᱟᱢ ᱮᱫᱟ ᱛᱚᱵᱮ ᱛᱚᱠᱚ ᱦᱩᱭᱩᱜ ᱠᱟᱱᱟ ᱥᱮ ᱪᱮᱫ ᱵᱤᱱ ᱢᱮᱱᱟ
ᱦᱮᱸ ᱦᱮᱸ ᱮᱠᱫᱚᱢ ᱛᱟᱦᱚᱞᱮ ᱚᱱᱟ ᱚᱱᱟ ᱠᱚᱵᱮᱱ ᱡᱚᱢᱟ ᱥᱮ ᱟᱫᱚ ᱚᱱᱟ ᱡᱟᱦᱟᱸ ᱤᱧᱡᱮᱠᱥᱟᱱ ᱠᱚ ᱨᱟᱱ ᱠᱚᱠᱚ ᱮᱢᱟ ᱠᱚ ᱠᱟᱱᱟ, ᱚᱱᱟ ᱠᱚᱫᱚ ᱩᱱᱠᱩᱣᱟᱜ ᱦᱚᱲᱢᱚ ᱠᱷᱚᱱ ᱟᱫᱚ ᱟᱵᱚᱣᱟᱜ ᱦᱚᱲᱢᱚᱨᱮ ᱦᱤᱡᱩᱜ ᱠᱟᱱᱟ ᱾ ᱵᱟᱝ ᱫᱚ ᱚᱱᱟ ᱠᱚ ᱦᱚᱛᱮᱡ ᱛᱮᱦᱚᱸ ᱟᱵᱚ ᱱᱮᱛᱟᱨ ᱟᱵᱚ ᱟᱹᱰᱤ ᱜᱟᱱ ᱨᱳᱜ ᱜᱮ ᱱᱤᱛᱚᱜ ᱧᱟᱢᱮᱫ ᱵᱚᱱ ᱨᱳᱜᱽ ᱟᱡᱟᱨ, ᱟᱨ ᱱᱤᱛᱚᱜ ᱦᱳ ᱟᱠᱟᱱᱟ ᱡᱟᱦᱟᱸᱭ ᱦᱚᱲ ᱜᱮ
ᱡᱮ ᱦᱚᱜ ᱪᱚᱞᱚ ᱠᱟᱹᱴᱤᱡ ᱠᱟᱹᱴᱤᱡ ᱡᱟᱦᱟᱸᱱᱟᱜ ᱦᱩᱭᱩᱜ ᱠᱟᱱᱟ, ᱛᱟᱦᱚᱞᱮ ᱚᱱᱟ ᱨᱮᱫᱚ ᱩᱱᱟᱹᱜ ᱫᱚ ᱵᱟᱠᱚ ᱪᱤᱱᱛᱟᱹᱭᱮᱫᱟ ᱾
ᱫᱚᱠᱟᱱ ᱨᱮ ᱪᱟᱞᱟᱣ ᱞᱮᱱ ᱠᱷᱟᱱ ᱜᱮ ᱨᱟᱱ ᱧᱟᱢᱚᱜ ᱠᱟᱱᱟ ᱠᱟᱹᱴᱤᱡ ᱵᱷᱟᱜᱤ ᱰᱟᱠᱛᱟᱨ ᱴᱷᱮᱱ ᱵᱟᱝ ᱪᱟᱞᱟᱣ ᱨᱮᱦᱚᱸ ᱡᱟᱦᱟᱸᱭ ᱠᱟᱹᱴᱤᱡ ᱠᱟᱹᱴᱤᱡ ᱮ ᱵᱟᱲᱟᱭᱟ ᱩᱱᱤ ᱴᱷᱮᱱ ᱦᱚᱸ ᱨᱟᱱᱮᱢ ᱟᱹᱜᱩ ᱞᱮᱠᱷᱟᱱ ᱜᱮ ᱚᱱᱟ ᱠᱚᱫᱚ ᱵᱮᱥᱚᱜᱼᱟ ᱟᱫᱚ ᱚᱱᱟᱜᱮ ᱡᱮ ᱦᱟᱯᱮᱱ ᱫᱤᱱ ᱫᱚ ᱢᱟᱲᱟᱝᱟᱜ ᱥᱮᱫ ᱪᱟᱞᱟᱜᱼᱟ ᱚᱱᱟ ᱫᱚ ᱠᱷᱩᱵ ᱮᱠᱴᱟ ᱫᱚ ᱵᱟᱠᱚ ᱵᱩᱡᱼᱟ ᱟᱵᱟᱨ ᱧᱮᱞᱚᱜᱚᱜ ᱠᱟᱱᱟ ᱟᱵᱚ ᱡᱟᱦᱟᱸ ᱦᱚᱲ ᱢᱚᱫᱽᱫᱷᱮ ᱨᱮ ᱫᱚ ᱟᱨᱚ ᱵᱮᱥᱤ ᱜᱮ ᱢᱮᱱᱟᱜᱼᱟ ᱵᱤᱥᱮᱥ ᱠᱟᱛᱮᱜ ᱱᱚᱣᱟ ᱫᱤᱥᱚᱢ ᱥᱮᱫ ᱨᱮᱜᱮ ᱞᱟᱹᱭ ᱜᱟᱱᱚᱜᱼᱟ ᱥᱟᱦᱟᱨ ᱠᱚᱨᱮᱫ ᱫᱚ ᱩᱱᱟᱹᱜ ᱫᱚ ᱦᱚᱭᱛᱳ ᱵᱟᱹᱱᱩᱜᱼᱟ ᱟᱫᱚ ᱚᱠᱚᱭᱮ ᱧᱮᱞ ᱟᱠᱟᱫᱼᱟ ᱟᱫᱚ ᱱᱚᱣᱟ ᱠᱚᱨᱮ ᱫᱚ ᱡᱮᱢᱚᱱ ᱢᱮᱱᱟᱜᱼᱟ ᱡᱮ ᱡᱟᱦᱟᱸᱭ ᱠᱟᱹᱴᱤᱡ ᱮ ᱡᱟᱦᱟᱱᱟᱜ ᱪᱤᱠᱟᱹ ᱦᱩᱭ ᱠᱟᱹᱴᱤᱡ ᱦᱚᱲᱢᱚ ᱵᱟᱹᱲᱤᱡ ᱞᱮᱱᱠᱷᱟᱱ ᱜᱮ ᱡᱚᱛᱚ ᱚᱡᱷᱟ ᱠᱚᱴᱷᱮᱱ ᱜᱮᱠᱚ ᱪᱟᱞᱟᱜᱼᱟ ᱛᱟᱦᱚᱞᱮ ᱧᱮᱞᱚᱜᱚᱜ ᱠᱟᱱᱟ ᱧᱮᱞᱚᱜᱚᱜ ᱠᱟᱱᱟ ᱱᱤᱭᱟᱹ ᱫᱚ ᱡᱮ ᱡᱟᱦᱟᱸᱭ ᱠᱟᱹᱴᱤᱡ ᱵᱟᱡᱟᱨ ᱠᱚᱨᱮ ᱠᱚ ᱛᱟᱦᱮᱱᱟ ᱩᱱᱠᱩ ᱠᱤ ᱵᱟᱠᱚ ᱚᱥᱩᱵᱤᱫᱷᱟᱜ ᱠᱟᱱᱟᱮ ᱩᱱᱠᱩ ᱫᱚ ᱛᱤᱱᱟᱹᱜ ᱚᱡᱷᱟ ᱠᱚᱴᱷᱮᱱ ᱠᱚ ᱪᱟᱞᱟᱜ ᱠᱟᱱᱟ ᱟᱵᱚ ᱡᱟᱦᱟᱸᱭ ᱟᱹᱛᱩ ᱫᱤᱥᱚᱢ ᱠᱚᱨᱮ ᱵᱚᱱ ᱛᱟᱦᱮᱱ ᱠᱟᱱᱟ ᱩᱱᱠᱩ ᱡᱮ ᱵᱮᱥᱤ ᱵᱚᱱ ᱪᱟᱞᱟᱜ ᱠᱟᱱᱟ ᱟᱨ ᱧᱮᱞᱚᱜ ᱜᱚᱜ ᱠᱟᱱᱟ ᱩᱱᱠᱩ ᱡᱟᱦᱟᱸ ᱨᱟᱱ ᱠᱚ ᱮᱢᱚᱜ ᱠᱟᱱᱟ ᱠᱷᱩᱵᱽ ᱡᱮ ᱟᱹᱰᱤ ᱫᱟᱹᱢᱤ ᱨᱟᱱ ᱠᱚ ᱮᱢᱚᱜ ᱠᱟᱱᱟ ᱚᱱᱟ ᱫᱚ ᱵᱟᱝ ᱮᱠᱢᱟᱛᱨᱚ ᱧᱮᱞᱚᱜ ᱠᱟᱱᱟ ᱡᱮᱛᱮ ᱞᱟᱡ ᱵᱷᱟᱜᱮ ᱛᱟᱦᱮᱱ ᱢᱟ ᱟᱵᱚ ᱵᱤᱥᱤᱨ ᱦᱚᱲᱟᱜ ᱜᱮ ᱦᱚᱸᱜᱼᱚᱭ ᱱᱤᱛᱚᱜ ᱫᱚ ᱞᱟᱡ ᱜᱮ ᱟᱨ ᱞᱟᱹᱭ ᱜᱮᱭᱟ ᱠᱚ ᱵᱟᱠᱚ ᱞᱟᱹᱭᱟ ᱛᱚ ᱡᱮ ᱞᱟᱡ ᱠᱷᱚᱱᱜᱮ ᱡᱷᱚᱛᱚ ᱨᱳᱜᱤ ᱨᱮᱭᱟᱜ ᱫᱚ ᱢᱟᱱᱮ ᱥᱩᱨᱩᱜᱼᱟ ᱚᱸᱰᱮ ᱠᱷᱚᱱ ᱜᱮ ᱚᱱᱟ ᱞᱟᱡ ᱡᱩᱫᱤ ᱵᱚᱱ ᱵᱩᱡ ᱫᱟᱲᱮᱭᱟᱜᱼᱟ ᱛ ᱡ ᱱᱚᱜᱼᱚᱭ ᱱᱚᱣᱟ ᱚᱥᱩᱵᱤᱫᱟ ᱦᱩᱭᱩᱜ ᱠᱟᱱᱟ ᱢᱟᱱᱮ ᱵᱷᱚᱵᱤᱥᱥᱚᱛ ᱨᱮ ᱱᱚᱣᱟ ᱡᱩᱫᱤ ᱟᱡ ᱛᱮᱜᱮ ᱡᱚᱢ ᱧᱩ ᱢᱟᱫᱷᱚᱢ ᱴᱷᱤᱠᱟ ᱛᱟᱦᱚᱞᱮ ᱴᱷᱤᱠᱮ ᱛᱚ ᱦᱟᱯᱮ ᱱᱤᱭᱟᱹ ᱨᱚᱜ ᱨᱮ ᱛᱤᱸᱜᱩᱱᱟ
ᱛᱚ ᱚᱠᱛᱚ ᱠᱚᱦᱚᱸ ᱦᱮᱸ ᱢᱟ ᱞᱟᱹᱭ ᱵᱤᱱ
ᱟᱵᱤᱱ ᱫᱚ ᱪᱮᱫ ᱵᱤᱱ ᱢᱚᱱᱮᱭᱮᱫᱟ ᱡᱮ ᱱᱚᱣᱟ ᱡᱚᱢ ᱧᱩ ᱡᱩᱫᱤ ᱵᱚᱱ ᱴᱷᱤᱠ ᱫᱟᱲᱮ ᱭᱟᱫ ᱛᱟᱵᱚᱱᱟ ᱟᱵᱚᱣᱟᱜ ᱛᱟᱦᱚᱞᱮ ᱠᱤ ᱠᱟᱹᱴᱤᱡ ᱨᱳᱜᱽ ᱠᱚ ᱟᱡᱟᱨ ᱠᱚ ᱠᱚᱢᱚᱜ ᱛᱟᱵᱚᱱᱟ
ᱦᱮᱸ ᱟᱹᱞᱤᱧ ᱛᱚᱨᱚᱯ ᱠᱷᱚᱱ ᱫᱚ ᱱᱚᱣᱟ ᱜᱮᱞᱤᱧ ᱞᱟᱹᱭᱟ ᱡᱮ ᱟᱵᱚ ᱡᱩᱫᱤ ᱱᱚᱝᱠᱟ ᱢᱮᱱᱴᱮᱱ ᱠᱟᱛᱮ ᱵᱚᱱ ᱛᱟᱦᱮᱸ ᱫᱟᱲᱮᱭᱟᱜᱼᱟ ᱟᱹᱞᱤᱧ ᱞᱤᱧ ᱟᱥᱟᱭᱟ ᱟᱨ ᱵᱷᱟᱜᱤ ᱵᱚᱱ ᱛᱟᱦᱮᱱᱟ ᱱᱚᱣᱟ ᱨᱳᱜᱽ ᱠᱚᱫᱚ ᱠᱷᱚᱱ ᱵᱚᱱ ᱦᱩᱸ ᱫᱮᱭᱟ ᱫᱟᱲᱮᱭᱟᱜᱼᱟ ᱟᱨ ᱠᱤ ᱦ
ᱦᱩᱸ ᱦᱩᱸ
ᱢᱮᱱ ᱮᱫᱼᱟ ᱞᱤᱧ ᱦᱩᱭ ᱢᱟ ᱚᱠᱛᱚ ᱠᱚᱦᱚᱸ ᱦᱚᱸ ᱥᱮᱴᱮᱨ ᱦᱮᱡ ᱮᱱᱟ ᱟᱫᱚ ᱟᱹᱵᱤᱱ ᱱᱟᱜ ᱦᱚᱸ ᱡᱩᱫᱤ ᱯᱷᱨᱤ ᱚᱠᱛᱚ ᱢᱮᱱᱟᱜᱼᱟ ᱠᱷᱟᱱ ᱫᱚ ᱟᱹᱞᱤᱧ ᱵᱤᱱ ᱠᱚᱞᱼᱵᱮᱜ ᱫᱟᱲᱮ ᱭᱟᱞᱤᱧᱟ ᱟᱹᱞᱤᱧᱟᱜ ᱥᱚᱢᱚᱭ ᱢᱮᱱᱟᱜᱼᱟ ᱡᱚᱛᱷᱮᱥᱴᱚ
ᱟᱪᱪᱷᱟ ᱴᱷᱤᱠ ᱜᱮᱭᱟ ᱛᱟᱦᱚᱞᱮ ᱱᱚᱣᱟ ᱤᱭᱟᱹ ᱵᱟᱨ ᱛᱤᱱᱟᱹᱜ ᱦᱮᱸ ᱦᱮᱸ ᱱᱚᱣᱟ ᱚᱠᱛᱚ ᱤᱭᱟᱹ ᱞᱮᱱ ᱠᱷᱟᱱ ᱟᱞᱤᱧ ᱠᱚᱞᱵᱮᱜᱟ
ᱴᱷᱤᱠ ᱜᱮᱭᱟ ᱪᱚᱞᱚ ᱱᱟᱣᱟ ᱦᱮᱸ ᱴᱷᱤᱠ ᱜᱮᱭᱟ ᱪᱚᱞᱚ ᱢᱮᱱᱮᱫᱼᱟ ᱞᱤᱧ ᱱᱟᱣᱟ